ᱦᱮᱸ, ᱦᱮ ᱦᱮᱞᱳ ᱜᱚᱝᱠᱮ ᱾
ᱦᱮᱸ ᱾
ᱦᱮᱞᱳ! ᱦᱮᱸ ᱡᱚᱦᱟᱨ ᱜᱮ ᱡᱚᱦᱟᱨ ᱾
ᱦᱳᱭ, ᱪᱮᱫᱞᱮᱠᱟ ᱱᱟᱯᱟᱭ ᱜᱮᱭᱟᱢ?
ᱦᱳᱭ ᱜᱚᱝᱠᱮ ᱱᱟᱦᱟᱜ ᱟᱹᱞᱤᱧ ᱫᱚ ᱱᱟᱯᱟᱭ ᱜᱮ, ᱟᱸ ᱟᱵᱮᱱ ᱜᱮ ᱪᱮᱜ ᱞᱮᱠᱟ ᱢᱮᱱᱟᱜ ᱵᱮᱱᱟ?
ᱦᱳᱭ ᱟᱹᱞᱤᱧ ᱦᱚᱸ ᱱᱟᱦᱟᱜ ᱱᱟᱯᱟᱭ ᱜᱮ ᱟᱹᱰᱤ ᱢᱚᱡᱽ ᱜᱮ ᱢᱮᱱᱟᱜ ᱞᱤᱧᱟᱹ ᱱᱤᱛᱚᱜ ᱫᱚ ᱾ ᱟᱨ ᱚᱲᱟᱜ ᱠᱚᱥᱮᱜ ᱦᱚᱸ ᱡᱚᱛᱚ ᱜᱮ ᱢᱮᱡ ᱢᱚᱡᱽ ᱜᱮ ᱢᱮᱱᱟᱜ ᱠᱚᱣᱟ ᱾ ᱚᱱᱛᱮ ᱜᱮ ᱚᱲᱟᱜ ᱠᱚᱥᱮᱜ ᱪᱮᱫ ᱞᱮᱠᱟ?
ᱦᱳᱭ ᱦᱳᱭ ᱟᱹᱞᱤᱧ ᱦᱚᱸ ᱚᱱᱟ ᱚᱲᱟᱜ ᱠᱚᱥᱮᱡ ᱫᱚ ᱦᱟᱸᱜ ᱡᱚᱛᱚ ᱡᱚᱛᱚᱜᱮ ᱱᱟᱯᱟᱭ ᱜᱮ ᱱᱟᱦᱟᱜ ᱾
ᱦᱳᱭ ᱱᱟᱯᱟᱭ ᱵᱚᱱ ᱛᱟᱦᱮᱸ ᱞᱮᱱ ᱠᱷᱟᱡ ᱜᱮ ᱱᱚᱣᱟ
ᱦᱳᱭ ᱦᱳᱭ ᱾
ᱫᱷᱟᱹᱨᱛᱤ ᱨᱮ ᱥᱟᱨ ᱢᱚᱸᱡᱽ ᱛᱮᱦᱮᱱ ᱛᱟᱵᱚᱱᱟ ᱟᱨ ᱢᱤᱞᱟᱹᱣ ᱛᱮᱵᱚᱱ ᱛᱮᱦᱮᱱᱟ ᱚᱝᱠᱟ ᱜᱮ ᱡᱩᱢᱤᱫ ᱠᱟᱛᱮᱜ ᱡᱚᱛᱚ ᱦᱚᱲ ᱜᱮ ᱦᱳᱭᱥᱮ ᱾
ᱦᱳᱭ, ᱦᱳᱭ, ᱜᱚᱝᱠᱮ ᱾ ᱪᱮᱫ ᱠᱚ ᱞᱟᱹᱭᱟ ᱜᱚᱝᱠᱮ ᱱᱟᱦᱟᱜ ᱟᱫᱚ ᱫᱤᱥᱚᱢ ᱫᱚ ᱚᱠᱟ ᱫᱤᱥᱚᱢ ᱵᱟᱝ ᱱᱟᱦᱟᱜ?
ᱟᱸ ᱫᱤᱥᱟᱹᱢ ᱠᱚᱫᱚ ᱱᱟᱦᱟᱸᱜ ᱥᱟᱱᱛᱷᱟᱞ ᱯᱟᱨᱜᱟᱱᱟ ᱟᱫᱚ ᱱᱟᱦᱟᱸᱜ ᱚᱱᱟ ᱯᱟᱨᱥᱚᱱᱟᱞ ᱢᱟ ᱱᱟᱦᱟᱸᱜ ᱞᱟᱹᱭ ᱢᱟ ᱵᱟᱭ ᱜᱟᱱᱚᱜ ᱱᱟᱦᱟᱸᱜ ᱱᱚᱣᱟ ᱮᱯ ᱨᱮᱱᱟᱜ ᱜᱟᱭᱤᱰ ᱞᱟᱭᱤᱱᱥ᱾ ᱟᱱᱩᱥᱟᱨ ᱢᱟᱦᱟᱸᱜ ᱦᱳᱭ ᱥᱮ ᱦᱳᱭ᱾ ᱟᱫᱚ ᱦᱳᱭ ᱛᱟᱦᱚᱞᱮ ᱜᱚᱝᱠᱮ ᱪᱮᱜ ᱠᱩ ᱪᱮᱠᱟ ᱵᱟᱲᱟ ᱦᱩᱭᱩᱜ ᱠᱟᱱᱟ ᱱᱤᱛ ᱵᱮᱲᱟ ᱫᱚ?
ᱟᱪᱪᱷᱟ ᱟᱪᱪᱷᱟ ᱟᱪᱪᱷᱟ ᱴᱷᱤᱠ ᱜᱮᱭᱟ ᱱᱚᱜᱼᱚᱭ ᱱᱟᱦᱱᱟᱜ ᱱᱤᱭᱟᱹ ᱵᱮᱲᱟ ᱨᱮᱫᱚ ᱪᱮᱫ ᱠᱚ ᱞᱮᱭᱟ ᱱᱚᱜᱼᱚᱭ ᱵᱟᱹᱭᱦᱟᱹᱲ ᱥᱮᱫ ᱦᱩᱲᱩ ᱨᱚᱦᱚᱭ ᱠᱚ ᱥᱟᱨᱫᱤ ᱦᱩᱭ ᱠᱟᱱᱟ ᱱᱟᱦᱟᱸᱜ᱾ ᱱᱮᱥ ᱢᱟ ᱪᱮᱫ ᱠᱚ ᱞᱮᱭᱟ ᱵᱷᱟᱹᱜᱤ ᱴᱷᱤᱠ ᱟᱞᱮ ᱫᱤᱥᱟᱹᱢ ᱥᱮᱫ ᱫᱚᱭ ᱡᱟᱹᱲᱤ ᱠᱚ ᱢᱚᱡᱽᱜᱮ ᱦᱩᱭ ᱠᱟᱱ ᱠᱷᱟᱹᱛᱤᱨᱛᱮ ᱦᱩᱲᱩ ᱨᱚᱦᱚᱭ ᱠᱚ ᱞᱮ ᱥᱟᱹᱨᱫᱤᱣ ᱠᱟᱱᱟ ᱟᱫᱚ᱾
ᱦᱳᱭ ᱦᱳᱭ, ᱦᱳᱭ ᱜᱚᱝᱠᱮ ᱚᱝᱠᱟᱜᱮ ᱱᱚᱛᱮ ᱟᱞᱮ ᱥᱮᱜ ᱦᱚᱸ ᱱᱟᱦᱟᱸᱜ ᱱᱚᱣᱟ ᱫᱟᱜᱽ ᱡᱟᱹᱯᱩᱜ ᱠᱩ ᱵᱟᱝ ᱦᱩᱭ ᱠᱟᱱ ᱛᱟᱦᱮᱸᱱᱟ ᱟᱫᱚ ᱦᱚᱞᱟ ᱟᱨ ᱢᱟᱸᱫᱷᱮᱨ ᱫᱚ ᱱᱟᱦᱟᱸᱜ ᱛᱷᱚᱲᱟᱭ ᱫᱟᱜᱽ ᱵᱟᱲᱟ ᱠᱮᱜᱼᱟ ᱟᱫᱚ ᱱᱤᱛᱚᱜ ᱫᱚ ᱱᱟᱦᱟᱸᱜ ᱟᱯᱷᱚᱨ ᱠᱩ ᱵᱟᱹᱭ ᱵᱟᱹᱭᱛᱮ ᱞᱟᱹᱴᱩ ᱡᱟᱨᱣᱟᱣ ᱠᱟᱱ ᱛᱮᱦᱮᱸᱱ ᱛᱮ ᱱᱤᱛᱚᱜ ᱫᱚ ᱟᱯᱷᱚᱨ ᱠᱩᱠᱩ ᱛᱚᱞᱟ ᱠᱩ ᱚᱱᱟ ᱠᱚᱠᱚ ᱟ ᱛᱩᱜᱼᱮᱜ ᱠᱟᱱᱟ᱾ ᱟᱫᱚ ᱱᱟᱦᱟᱸᱜ ᱱᱤᱛᱚᱜ ᱫᱚ ᱨᱚᱦᱚᱭ ᱠᱟᱹᱢᱤ ᱜᱮ ᱮᱛᱚᱦᱚᱵᱚᱜᱼᱟ ᱪᱮᱫᱟᱜ ᱡᱮ ᱱᱚᱛᱮ ᱫᱚ ᱪᱟᱸᱫᱳ ᱨᱮ ᱢᱤᱫ ᱫᱚᱢ ᱜᱮ ᱱᱟᱦᱟᱸᱜ ᱞᱮ ᱦᱩᱲᱩ ᱠᱚᱫᱚᱞᱮ ᱨᱚᱦᱚᱭᱮᱜ ᱠᱟᱱᱟ ᱱᱚᱣᱟ ᱤᱭᱟᱹᱨᱮ ᱥᱮᱨᱢᱟ ᱨᱮ᱾ ᱥᱮᱨᱢᱟ ᱨᱮ ᱢᱤᱜ ᱫᱚᱝ ᱜᱮ ᱱᱟᱦᱟᱸᱜ ᱦᱳᱭ ᱥᱮ᱾ ᱦᱳᱭ ᱟᱫᱚ ᱦᱳᱭ ᱜᱚᱝᱠᱮ,
ᱟᱪᱪᱷᱟ ᱪᱮᱫ ᱠᱚ ᱞᱮᱭᱟ ᱟᱯ ᱟᱯᱮ ᱥᱮᱫ ᱪᱮᱫ ᱪᱮᱫ ᱦᱩᱲᱩ ᱠᱚᱯᱮ ᱪᱟᱥ ᱜᱮᱭᱟ?
ᱟᱞᱮᱥᱮᱫ ᱫᱚ ᱱᱟᱦᱟᱸᱜ ᱪᱤᱜ ᱠᱩ ᱦᱩᱲᱩ ᱞᱮ ᱪᱟᱥᱮᱜ ᱠᱟᱱᱟ ᱤᱧ ᱞᱮᱭᱟᱢ ᱠᱟᱱᱟ ᱜᱚᱝᱠᱮ ᱟᱸᱜ ᱟᱫᱚ ᱢᱤᱜ ᱥᱚᱨᱱᱚ ᱥᱚᱨᱱᱚ ᱦᱩᱭᱱᱟ ᱵᱟᱹᱫᱽ ᱦᱩᱭᱱᱟ ᱟᱨ ᱟᱨ ᱵᱟᱹᱭᱦᱟᱹᱲ ᱦᱩᱭᱱᱟ ᱟᱨ ᱞᱟᱞᱟᱴ ᱦᱩᱭᱱᱟ ᱟᱨᱦᱚᱸ ᱚᱝᱠᱟᱜᱮ ᱟᱹᱰᱤ ᱜᱟᱴ ᱢᱮᱱᱟᱜᱼᱟ ᱟᱨ ᱚᱱᱟ, ᱜᱳᱵᱤᱱ ᱵᱷᱳᱜᱽ ᱠᱩ ᱱᱟᱦᱟᱸᱜ ᱚᱱᱟ ᱠᱚᱦᱚᱸ ᱠᱚ ᱪᱟᱥ ᱜᱮᱭᱟ ᱟᱫᱚ ᱢᱤᱜ ᱥᱤᱡᱮᱱ ᱜᱮᱞᱮ ᱪᱟᱥ ᱛᱟᱦᱮᱸᱱᱟ ᱟᱞᱮ ᱫᱚ᱾ ᱦᱳᱭᱥᱮ ᱟᱨ ᱟᱯᱮ ᱥᱮᱫ ᱫᱚ ᱪᱤᱜ ᱠᱩ ᱦᱩᱲᱩ ᱯᱮ ᱪᱟᱥ ᱛᱟᱦᱮᱸᱱᱟ ᱜᱚᱝᱠᱮ?
ᱦᱳᱭ ᱜᱚᱝᱠᱮ ᱱᱚᱜᱼᱚᱭ ᱱᱟᱦᱟᱸᱜ ᱡᱩᱜᱽ ᱨᱮᱭᱟᱜ ᱦᱟᱸᱜ ᱪᱮᱜ ᱠᱚ ᱞᱟᱹᱭᱟ ᱱᱚᱣᱟ ᱱᱟᱣᱟ ᱦᱩᱲᱩ ᱱᱮᱛᱟᱨ ᱢᱟ ᱵᱟᱦᱟᱞ ᱠᱟᱱᱟ ᱱᱚᱣᱟ ᱠᱚᱜᱮ ᱞᱮᱦᱟᱸᱜ ᱞᱮ ᱪᱟᱥᱮᱜᱼᱟ ᱱᱚᱝᱠᱟ ᱞᱮᱠᱟ ᱢᱮᱱᱟᱜᱼᱟ ᱟᱞᱮᱥᱮᱜ ᱫᱚ ᱱᱟᱦᱟᱸᱜ ᱨᱚᱧᱡᱤᱛ ᱠᱚ ᱨᱚᱧᱡᱚᱱᱟ ᱠᱚ ᱥᱚᱨᱱᱚ ᱠᱚ ᱚᱱᱟ ᱛᱮ ᱯᱚᱨᱤᱢᱚᱞ ᱟᱸᱡᱚᱝ ᱡᱚᱢᱩᱱᱟ ᱟᱨ ᱚᱱᱟ ᱪᱮᱫ ᱱᱟᱣᱟᱡ ᱦᱩᱲᱩ ᱠᱚᱠᱚ ᱞᱟᱹᱭᱟ ᱥᱮᱵᱷᱮᱱᱴᱤ ᱯᱷᱟᱭᱤᱵᱽ ᱧᱩᱛᱩᱢ ᱦᱚᱸ᱾ ᱱᱚᱣᱟ ᱠᱚ ᱦᱩᱲᱩ ᱠᱚᱞᱮ ᱪᱟᱥᱮᱜᱼᱟ ᱞᱮ ᱟᱫᱚ ᱱᱚᱜ-ᱚᱱᱟ ᱡᱚᱢᱩᱱᱟ ᱠᱚ ᱨᱚᱡᱚᱱᱟ ᱠᱚ ᱥᱮᱵᱷᱮᱱᱴᱤ ᱯᱷᱟᱭᱤᱵᱽ ᱠᱚᱫᱚ ᱱᱚᱣᱟ ᱠᱚᱫᱚ ᱱᱟᱦᱟᱸᱜ ᱪᱮᱫ ᱠᱚ ᱞᱟᱹᱭᱟ, ᱡᱟᱦᱟᱸ ᱠᱷᱮᱛ ᱵᱟᱹᱫᱽ ᱵᱟᱹᱭᱦᱟᱹᱲ ᱨᱮ ᱡᱟᱦᱟᱸ ᱫᱟᱜᱽ ᱠᱚ ᱵᱷᱟᱜᱮ ᱴᱷᱤᱠ ᱛᱟᱦᱮᱸᱱᱟ ᱛᱚ ᱚᱱᱟ ᱠᱚ ᱡᱟ ᱨᱚᱦᱚᱭ ᱞᱮᱠᱷᱟᱭ ᱵᱮᱥ ᱥᱮᱡᱮᱱ ᱨᱮ ᱥᱮ ᱢᱚᱡᱽ ᱚᱠᱛᱚ ᱨᱮ ᱨᱚᱦᱚᱭ ᱞᱮᱠᱷᱟᱭ ᱵᱷᱟᱜᱮ ᱴᱷᱤᱠ ᱨᱚᱦᱚᱭ ᱞᱮᱠᱷᱟᱱ ᱛᱚ ᱚᱨᱡᱚ ᱠᱚᱦᱚᱸ ᱵᱷᱟᱜᱮ ᱞᱮᱠᱟ ᱧᱟᱢᱚᱜᱼᱟ ᱚᱱᱟ ᱠᱷᱟᱹᱛᱤᱨ ᱨᱮ ᱱᱤᱭᱟᱹ ᱠᱚ ᱦᱩᱲᱩ ᱫᱚ ᱡᱟᱹᱥᱛᱤ ᱞᱮ ᱪᱟᱥᱮ ᱟᱞᱮ ᱟᱞᱮ ᱥᱮᱜ ᱫᱚ᱾
ᱦᱳᱭ ᱚᱱᱟ ᱫᱚ ᱮᱱᱛᱮᱜ ᱡᱟᱦᱟᱸᱭ ᱠᱚᱥᱮᱜ ᱫᱟᱜᱽ ᱨᱮᱭᱟᱜ ᱮᱱᱛᱮᱜ ᱥᱩᱵᱤᱥᱛᱟ ᱠᱚ ᱢᱮᱱᱟᱜᱼᱟ ᱱᱟᱦᱟᱸᱜ ᱡᱟᱦᱟᱸᱭ ᱫᱚ ᱮᱱᱛᱮᱜ ᱪᱟᱸᱫᱚ ᱵᱷᱚᱨᱥᱟ ᱡᱩᱫᱤ ᱫᱟᱜᱽ ᱮᱜ ᱠᱟᱱᱟ ᱛᱚ ᱚᱱᱠᱟ ᱫᱚ ᱱᱟᱦᱟᱸᱜ ᱨᱚᱦᱚᱭ ᱚᱱᱟ ᱠᱚᱨᱮ ᱫᱚ ᱵᱟᱝ ᱦᱩᱭᱩᱜᱼᱟ᱾ ᱟᱫᱚ ᱚᱱᱟ ᱟᱯᱱᱟᱨ ᱛᱮ ᱱᱤᱡᱮᱨ ᱛᱮᱜᱮ ᱱᱟᱦᱟᱸᱜ ᱚᱱᱟ ᱡᱩᱫᱤ ᱡᱟᱦᱟᱸᱭ ᱠᱚ ᱵᱩᱨᱤᱱᱪᱩ ᱚᱠᱟᱥᱮᱜ ᱠᱮᱱᱮᱞ ᱠᱩ ᱢᱮᱱᱟᱜᱼᱟ ᱱᱟᱦᱟᱸᱜ ᱛᱚ ᱩᱱᱠᱩ, ᱠᱩ ᱫᱟᱜ ᱠᱩ ᱱᱟᱦᱟᱜ ᱟᱹᱰᱤ ᱟᱸᱴ ᱠᱚ ᱚᱱᱟ ᱠᱩ ᱡᱚᱜᱟᱣ ᱠᱟᱛᱮ ᱠᱚ ᱚᱱᱟ ᱠᱚ ᱪᱟᱥ ᱫᱟᱲᱮᱭᱟᱜᱼᱟ ᱦᱳᱭ ᱥᱮ ᱾ ᱛᱮ ᱟᱫᱚ ᱟᱞᱮ ᱥᱮᱜ ᱫᱚ ᱱᱟᱦᱟᱜ ᱚᱱᱠᱟ ᱵᱩᱨᱤᱱ ᱠᱚᱫᱚ ᱵᱟᱹᱱᱩᱜᱼᱟ ᱥᱮ ᱚᱱᱠᱟ ᱰᱮᱢ ᱠᱚ ᱚᱱᱠᱟ ᱥᱩᱨ ᱨᱮ ᱵᱟᱹᱱᱩᱜᱼᱟ ᱡᱮ, ᱟᱞᱮ ᱚᱱᱟᱞᱮ ᱪᱟᱥ ᱫᱟᱲᱮᱭᱟᱜᱼᱟ ᱪᱟᱥ ᱠᱟᱹᱢᱤ ᱠᱚᱞᱮ ᱮᱛᱚᱦᱚᱵ ᱫᱟᱲᱮᱭᱟᱜᱼᱟ ᱟᱫᱚ ᱚᱱᱟᱛᱮ ᱱᱮᱛᱟᱨ ᱫᱚ ᱢᱟᱱᱮ ᱚᱱᱮ ᱱᱚᱣᱟᱜᱮ ᱱᱤᱨᱚᱱ ᱪᱟᱥ ᱜᱮᱞᱮ ᱠᱟᱹᱢᱤᱭᱮᱜ ᱠᱟᱱᱟ᱾ ᱤᱜᱤᱭᱟ ᱱᱚᱣᱟ ᱱᱤᱨᱚᱱ ᱪᱟᱥᱤᱧ ᱞᱟᱹᱭᱮᱫ ᱠᱟᱱᱞᱤᱧ ᱱᱚᱣᱟ ᱫᱟᱜ ᱪᱟᱥ ᱜᱮ ᱱᱚᱣᱟ ᱡᱟᱹᱯᱩᱫ ᱪᱟᱥᱜᱤ ᱵᱚᱨᱥᱟ ᱪᱟᱥ ᱜᱤ ᱱᱟᱦᱟᱜ ᱱᱚᱜᱼᱚᱭ ᱱᱤᱭᱟᱹ ᱜᱤ ᱦᱩᱭᱩᱜᱚᱜ ᱱᱟᱦᱟᱸᱜ ᱟᱨ ᱱᱤᱭᱟᱹ ᱠᱷᱚᱡ ᱮᱴᱟᱜ ᱟᱜ ᱫᱚ ᱱᱟᱦᱟᱜ ᱚᱠᱚᱨ ᱱᱤᱛ ᱦᱟᱹᱵᱤᱜ ᱛᱮᱫᱚ ᱵᱟᱝ ᱠᱟᱱᱟ ᱟᱫᱚ ᱟᱯᱱᱟᱨ ᱟᱯᱱᱟᱨ ᱚᱲᱟᱜ ᱨᱮ ᱟᱫᱚ ᱠᱚᱪᱟ ᱠᱚᱨᱮ ᱩᱛᱩ ᱛᱮᱭᱟᱜ ᱠᱩᱜᱮ ᱚᱱᱟ ᱠᱩᱜᱮ ᱠᱚ ᱪᱟᱥ ᱛᱮᱦᱮᱱᱟ
ᱦᱮᱦ ᱾
ᱟᱨ ᱚᱱᱟ ᱠᱷᱚᱡ ᱜᱮ ᱱᱟᱦᱟᱜ ᱚᱱᱟ ᱮᱱᱛᱮᱱ ᱡᱟᱦᱟᱭ ᱫᱚ ᱵᱟᱹᱲᱛᱤ ᱜᱤ ᱡᱟᱦᱟᱸᱭ ᱫᱚ ᱠᱚᱢ ᱜᱮ ᱱᱟᱦᱟᱜ ᱚᱱᱠᱟᱜ ᱜᱮ ᱟᱨ ᱚᱱᱛᱮ ᱫᱚ ᱥᱚᱵᱽᱡᱤ ᱠᱚᱫᱚ ᱩᱛᱩ ᱛᱮᱭᱟᱜ ᱠᱚᱫᱚ ᱯᱮ ᱪᱟᱥ ᱛᱟᱦᱮᱱᱟ ᱥᱮ ᱵᱟᱝ ᱜᱚᱝᱠᱮ?
ᱦᱳᱭ ᱜᱚᱝᱠᱮ ᱱᱚᱣᱟ ᱵᱟᱹᱲᱤᱡ - ᱤᱭᱟᱹ ᱡᱟᱭᱜᱟ ᱨᱮ ᱦᱟᱸᱜ ᱱᱚᱣᱟ ᱠᱩᱠᱞᱟᱹ ᱪᱟᱥ ᱦᱳᱭᱳᱜ ᱠᱚᱣᱟ ᱱᱟᱦᱟᱜ ᱱᱚᱜᱼᱚᱭ ᱡᱟᱦᱟᱸ ᱥᱤᱛᱩᱝ ᱫᱤᱱ ᱛᱤᱭᱳᱜᱚᱜᱼᱟ ᱱᱟᱦᱟᱜ ᱵᱟᱲᱜᱮ ᱨᱮᱫᱚ ᱟᱹᱞᱩ ᱠᱚᱵᱤ ᱱᱚᱣᱟ ᱪᱮᱫ ᱠᱚ ᱞᱟᱹᱭᱟ ᱠᱚᱦᱚᱸᱰᱟ, ᱦᱚᱛᱚᱫ, ᱡᱷᱤᱸᱜᱟᱹ ᱜᱷᱟᱝᱜᱽᱨᱟ ᱱᱚᱣᱟ ᱠᱚᱞᱮ ᱪᱟᱥ ᱜᱮᱭᱟ ᱜᱟᱡᱚᱨ ᱠᱚ ᱟᱨᱚ ᱱᱚᱣᱟ ᱪᱮᱫ ᱠᱚ ᱞᱟᱹᱭᱟ ᱱᱟᱦᱟᱜ ᱛᱩᱲᱤ, ᱛᱤᱞᱢᱤᱧ, ᱨᱟᱢᱲᱟ ᱫᱟᱹᱞ ᱱᱚᱣᱟ ᱠᱚᱞᱮ ᱪᱟᱥ ᱜᱮᱭᱟᱞᱮ ᱵᱟᱹᱲᱜᱮᱹ ᱱᱚᱣᱟ ᱜᱷᱩᱴᱩ ᱡᱟᱭᱜᱟ ᱨᱮᱫᱚ ᱱᱟᱦᱟᱜ ᱾
ᱦᱳᱭ ᱜᱚᱝᱠᱮ ᱛᱟᱦᱚᱞᱮ ᱫᱚ ᱱᱟᱦᱟᱜ ᱟᱹᱰᱤ ᱱᱟᱯᱟᱭ ᱱᱟᱯᱟᱭ ᱯᱮ ᱪᱟᱥ ᱛᱮᱦᱮᱱ ᱾ ᱫᱚ ᱢᱟᱱᱮ ᱨᱟᱢᱲᱟ ᱦᱳᱭᱱᱟ ᱛᱮᱞᱢᱮᱜ ᱦᱳᱭᱱᱟ ᱠᱳᱫᱨᱩᱢ ᱦᱳᱭᱱᱟ
ᱯᱷᱟᱸᱠᱟ ᱜᱮᱭᱟ
ᱟᱨᱦᱚᱸ ᱟᱹᱰᱤ ᱜᱟᱱ ᱢᱟᱱᱮ ᱱᱚᱣᱟ ᱜᱷᱩᱴᱩ ᱪᱟᱥ ᱱᱟᱦᱟᱜ ᱱᱚᱣᱟ, ᱱᱚᱣᱟ ᱫᱚ ᱱᱟᱜ ᱟᱹᱰᱤ ᱥᱤᱵᱤᱞ ᱵᱟᱞᱟ ᱱᱟ ᱟᱹᱰᱤ ᱨᱟᱱ ᱩᱛᱩ ᱠᱟᱱᱟ ᱱᱚᱣᱟ ᱫᱚ ᱱᱟᱦᱟᱜ ᱵᱩᱡᱷᱟᱹᱣ ᱥᱮ ᱾
ᱦᱚᱭ ᱦᱚᱭ ᱾
ᱡᱟᱦᱟᱸ ᱫᱚ ᱱᱚᱣᱟ ᱠᱚ ᱡᱚᱢ ᱠᱮᱛᱮᱫ ᱜᱮ ᱥᱮᱫᱟᱭ ᱦᱟᱲᱟᱢ ᱠᱚ ᱧᱮᱞ ᱠᱚᱢᱮ ᱥᱮᱫᱟᱭ ᱦᱟᱯᱲᱟᱢ ᱠᱚ ᱱᱟᱦᱟᱜ ᱚᱱᱟ ᱠᱚ ᱥᱟᱸᱜ, ᱡᱚᱢ ᱛᱮᱜᱮ ᱱᱟᱦᱟᱜ ᱠᱚ ᱟᱹᱰᱤ ᱠᱮᱴᱮᱡ ᱠᱚ ᱛᱮᱦᱮᱸ ᱠᱟᱱᱟ ᱟᱨ ᱩᱱ ᱥᱚᱢᱚᱭ ᱫᱚ ᱡᱚᱸᱰᱨᱟ ᱫᱟᱠᱟ ᱠᱚᱠᱚ ᱡᱚᱢᱮᱫ ᱠᱟᱱ ᱛᱟᱦᱮᱱᱟ ᱢᱟᱛᱠᱚᱢ ᱛᱤᱠᱤ ᱠᱚ ᱱᱟᱦᱟᱜ ᱟᱹᱰᱤ ᱟᱸᱴ ᱾
ᱦᱚᱭ ᱦᱚᱴᱚᱜ ᱾
ᱵᱷᱤᱴᱟᱢᱤᱱ ᱠᱚ ᱢᱮᱱᱟ ᱚᱱᱟ ᱨᱮᱫᱚ ᱱᱟᱦᱟᱜ ᱟᱨ ᱱᱮᱛᱟᱨ ᱠᱮᱛᱮᱫ ᱫᱚ ᱱᱟᱦᱟᱜ ᱟᱵᱚ ᱵᱟᱹᱭ ᱵᱟᱹᱭᱛᱮ ᱱᱟᱦᱟᱜ ᱚᱱᱟ ᱡᱚᱢ ᱠᱚᱫᱚ ᱵᱚᱱ ᱟᱜ ᱠᱮᱫᱟ ᱡᱟᱦᱟᱸ ᱫᱚ ᱢᱟᱛ ᱠᱚᱢ ᱛᱮᱠᱮ ᱡᱟᱦᱟᱸ ᱵᱚᱱ ᱧᱮᱞᱮᱫ ᱠᱟᱱ ᱛᱮᱦᱮᱱ ᱥᱮ ᱢᱮᱱᱟᱜᱼᱟ ᱱᱤᱛᱳᱜ ᱱᱮᱛᱟᱨ ᱫᱚ ᱵᱟᱠᱚ ᱛᱤᱠᱤᱭᱮᱫᱟ ᱚᱠᱚᱭ ᱦᱚᱸ ᱟᱨ ᱡᱚᱸᱰᱨᱟ ᱦᱚᱸ ᱵᱟᱠᱚ ᱛᱤᱠᱤᱭᱮᱫᱟ ᱥᱮ ᱡᱚᱸᱰᱨᱟ, ᱟ ᱦᱚᱸ ᱵᱟᱠᱚ ᱫᱟᱠ ᱠᱟᱭᱫᱟ ᱱᱮᱛᱟᱨ ᱢᱟ ᱡᱚᱜ ᱡᱚᱱᱰᱨᱟ ᱠᱚᱢᱟ ᱠᱩ ᱚᱱᱟ ᱠᱚ ᱪᱮᱞᱟᱝ ᱨᱮᱠᱚ ᱟᱛᱟ ᱠᱟᱛᱮᱜ ᱠᱚ ᱵᱷᱟᱸᱣ ᱵᱟᱠᱚ ᱡᱚᱢᱮᱫ ᱠᱟᱱᱟ ᱦᱚᱭ ᱥᱮ ᱾ ᱟᱫᱚ ᱚᱱᱟ, ᱧᱮᱞ ᱫᱟᱲᱮ ᱠᱮᱭᱟᱵᱮᱱ ᱚᱱᱟ ᱠᱚ ᱵᱟᱵᱩᱱ ᱵᱮᱵᱚᱦᱟᱨ
ᱦᱳᱭ ᱜᱚᱝᱠᱮ ᱱᱮᱛᱟᱨ ᱢᱟ ᱱᱚᱜᱼᱚᱭ ᱡᱟᱦᱟᱸ ᱠᱚ ᱞᱟᱹᱭᱮᱜᱼᱟ ᱠᱚ ᱡᱮ ᱱᱟᱦᱟᱸᱜ ᱡᱩᱜᱽ ᱨᱮᱭᱟᱜ ᱡᱚᱢ ᱧᱩᱜᱠ ᱫᱚ ᱧᱟᱦᱟᱜ ᱱᱟᱦᱟᱜ ᱫᱷᱟᱨᱟ ᱥᱮᱜ ᱢᱚᱦ-ᱰᱟ ᱠᱟᱱᱟ ᱛᱚ ᱟᱫᱚ ᱚᱱᱠᱟ ᱱᱟᱦᱟᱸᱜ ᱫᱷᱟᱨᱟ ᱠᱚ ᱡᱚᱢᱮᱜ ᱠᱟᱱᱛᱮ ᱟᱵᱚ ᱪᱮᱫ ᱠᱚ ᱢᱮᱱᱟ ᱱᱟᱦᱟᱸᱜ ᱢᱟᱱᱣᱟ ᱠᱚ ᱥᱮ ᱟᱵᱚ ᱥᱟᱱᱛᱟᱲ ᱠᱚᱦᱚᱸ ᱱᱟᱦᱟᱸᱜ ᱟᱵᱚ ᱠᱚᱣᱟᱜ ᱱᱚᱣᱟ ᱞᱟᱠ ᱪᱟᱨ ᱨᱮᱭᱟᱜ ᱡᱟᱦᱟᱸ ᱰᱩᱸᱢᱵᱩᱜ ᱯᱤᱴᱷᱟᱹ ᱥᱟᱠᱟᱢ ᱯᱤᱴᱷᱟᱹ ᱠᱚ ᱱᱚᱣᱟ ᱡᱟᱦᱟᱸᱦ ᱵᱚᱱ ᱟᱵᱳ ᱻ ᱪᱮᱫ ᱠᱚ ᱞᱟᱹᱭᱟ ᱮᱠᱫᱚᱢ ᱯᱩᱨᱟᱹᱴᱟ ᱱᱟᱦᱟᱸᱜ ᱟᱵᱳ ᱞᱮᱠᱟ ᱠᱟᱛᱮ ᱵᱚᱱ ᱵᱮᱱᱟᱣᱟ ᱱᱚᱣᱟ ᱨᱮᱫᱚ ᱱᱟᱦᱟᱸᱜ ᱠᱤᱪᱷᱩ ᱟᱞᱟᱜᱽ ᱫᱷᱟᱨᱟ ᱥᱮᱫ ᱵᱚᱱ ᱵᱮᱱᱟᱣ-ᱟᱼᱟᱵᱚᱱ ᱱᱚᱣᱟᱴᱟᱜ ᱚᱱ ᱛᱮᱫᱚ ᱱᱟᱦᱟᱜ ᱦᱚᱲᱢᱚ ᱦᱟᱹᱴᱤᱧ ᱠᱚ ᱵᱮᱹᱥᱴᱷᱤᱠ ᱛᱟᱦᱮᱱᱟ, ᱢᱮᱱᱠᱷᱟᱱ ᱱᱟᱦᱟᱸᱜ ᱱᱤᱛᱚᱜ ᱱᱟᱦᱟᱸᱜ ᱡᱩᱜᱽ ᱨᱮᱢᱟ ᱱᱚᱜ-ᱚᱭ ᱱᱚᱝᱠᱟ ᱜᱮ ᱧᱮᱞᱚᱜ ᱠᱟᱱᱟ ᱪᱮᱫ ᱠᱚ ᱞᱟᱹᱭᱟ ᱱᱟᱦᱟᱜ ᱨᱮᱭᱟᱜ ᱡᱚᱢ ᱛᱚ ᱟᱫᱚ ᱠᱤᱪᱷᱩ ᱦᱚᱲᱢᱚ ᱟᱡᱟᱨ ᱠᱚᱦᱚᱸ ᱥᱚᱠᱷ ᱪᱮᱫ ᱠᱚ ᱞᱟᱹᱭᱟ ᱨᱳᱜᱽ ᱟᱡᱟᱨ ᱠᱚᱦᱚᱸ ᱵᱟᱹᱲᱛᱤ ᱤᱫᱤᱜ ᱠᱟᱱ ᱛᱟᱵᱚᱱᱟ ᱞᱟᱡ ᱠᱚᱨᱮᱱᱟᱜ ᱟᱡᱟᱨ ᱠᱚᱦᱚᱸ ᱟᱫᱚ ᱱᱮᱛᱟᱨ ᱠᱚᱢᱟ ᱡᱚᱛᱚ ᱜᱮᱠᱚ ᱠᱩᱥᱤᱭᱟᱜ ᱠᱟᱱᱟ ᱚᱱᱟ ᱜᱮᱛᱚ ᱜᱚᱢᱠᱮ᱾
ᱦᱳᱭ ᱟᱫᱚ ᱢᱮᱱ ᱠᱟᱨᱚᱱ ᱫᱚ ᱠᱟᱱᱟ ᱪᱮᱫ ᱵᱚᱞᱮ ᱟᱵᱚ ᱫᱚ ᱱᱤᱛᱚᱜ ᱫᱚ ᱪᱮᱫᱟᱜ ᱚᱱᱟ ᱨᱳᱜᱽ ᱟᱡᱟᱨ ᱠᱚᱫᱚ ᱦᱩᱭᱩᱜ ᱠᱟᱱ ᱛᱟᱵᱚᱱᱟ ᱟᱨ ᱪᱮᱫᱟᱜ ᱚᱱᱠᱟᱱᱟᱜ ᱡᱤᱱᱤᱥ ᱵᱚᱱ ᱡᱚᱢᱮᱫ ᱠᱟᱱᱟ ᱡᱟᱱ ᱵᱩᱡᱷᱟᱹ ᱠᱟᱛᱮᱜ ᱪᱮᱫᱟᱜ ᱡᱮ ᱟᱵᱚ ᱵᱚᱱ- ᱪᱟᱥᱮᱫ ᱠᱟᱱᱟ ᱱᱤᱛᱚᱜ ᱡᱟᱦᱟᱸ ᱮᱱᱛᱮᱱ ᱟᱨ ᱵᱟᱡᱟᱨ ᱠᱷᱚᱱ ᱤᱛᱟᱹ ᱵᱚᱱ ᱟᱹᱜᱩ ᱟᱹᱜᱩᱭᱮᱫ ᱠᱟᱱᱟ ᱟᱨ ᱤᱛᱟᱹ ᱟᱹᱜᱩ ᱠᱟᱛᱮᱫ ᱱᱟᱦᱟᱜ ᱚᱸᱰᱮ ᱫᱚᱠᱟᱱ ᱨᱮᱦᱚᱸ ᱱᱟᱦᱟᱜ ᱚᱱᱟ ᱠᱚ ᱞᱟᱹᱭ ᱵᱚᱱᱟ ᱢᱚᱸᱡᱽ ᱛᱮ ᱱᱚᱣᱟ ᱥᱟᱦᱟᱨ ᱞᱟᱜᱟᱣ ᱢᱮ ᱱᱚᱝᱠᱟᱱᱟᱜ ᱥᱟᱦᱟᱨ ᱞᱟᱜᱟᱣ ᱢᱮ ᱱᱚᱝᱠᱟᱱᱟᱜ ᱥᱟᱦᱟᱨ ᱞᱟᱜᱟᱣ ᱢᱮ᱾ ᱡᱩᱫᱤᱢ ᱞᱟᱜᱟᱣ ᱞᱮᱠᱷᱟᱡ ᱱᱟᱦᱟᱜ ᱟᱢᱟᱜ ᱚᱱᱟ ᱡᱟᱦᱟᱢ ᱨᱚᱦᱚᱭ ᱟᱠᱟᱫ ᱩᱛᱩ ᱛᱮᱭᱟᱜ ᱡᱟᱦᱟᱢ ᱨᱚᱦᱚᱭ ᱟᱠᱟᱜ ᱜᱚᱢᱠᱮ ᱚᱱᱟ ᱩᱛᱩ ᱛᱮᱭᱟᱜ ᱫᱚ ᱱᱟᱦᱟᱜ ᱟᱹᱰᱤ ᱞᱟᱠ ᱞᱟᱠᱟᱣ ᱠᱟᱛᱮ ᱞᱟᱹᱴᱩ ᱞᱟᱹᱴᱩ ᱥᱟᱠᱟᱢᱚᱜ-ᱟ ᱱᱟᱦᱟᱜ ᱟᱨ ᱮᱠᱫᱚᱢ ᱵᱟᱦᱟ ᱠᱟᱛᱮᱫ ᱟᱹᱰᱤ ᱟᱸᱴ ᱡᱚᱜ ᱛᱟᱢᱟ ᱟᱨ ᱚᱱᱟ ᱫᱚ ᱟᱹᱠᱷᱨᱤᱧ ᱞᱟᱹᱜᱤᱫ ᱛᱮ ᱛᱮᱦᱚᱸ ᱢᱚᱸᱡᱽ ᱦᱩᱭᱩᱜ-ᱟ ᱟᱫᱚ ᱱᱟᱦᱟᱜ ᱟᱢ ᱫᱚ ᱥᱟᱱᱟᱢ ᱠᱷᱚᱱ ᱢᱟᱲᱟᱝ ᱨᱮ ᱟᱢ ᱟᱢᱟᱜ ᱯᱷᱟᱭᱫᱟᱢ ᱧᱮᱞ ᱠᱮᱜ-ᱟ, ᱢᱮᱱᱠᱷᱟᱱ ᱚᱱᱟ ᱡᱤᱱᱤᱥ ᱟᱢ ᱡᱟᱦᱟᱸ ᱡᱤᱱᱤᱥ ᱥᱟᱦᱟ ᱟᱢ ᱞᱟᱜᱟᱣᱟᱜ ᱠᱟᱱᱟ ᱟᱨ ᱞᱟᱜᱟᱣ ᱠᱟᱛᱮᱫ ᱚᱱᱟᱢ ᱟᱹᱠᱷᱨᱤᱧᱮᱫ ᱠᱟᱱᱟ ᱟᱨ ᱡᱩᱫᱤ ᱚᱱᱟ ᱦᱚᱲ ᱡᱟᱦᱟᱸᱭ ᱠᱚ ᱠᱤᱨᱤᱧᱮᱫ ᱠᱟᱱᱟ ᱦᱳᱭ ᱥᱮ ᱠᱤᱨᱤᱧ ᱵᱟᱞᱟ ᱦᱚᱲ ᱫᱚ ᱱᱟᱦᱟᱜ ᱩᱱᱤ ᱫᱚ ᱢᱚᱸᱡᱽ ᱢᱚᱸᱡᱽ ᱦᱟᱹᱨᱭᱟᱹᱲ ᱦᱟᱹᱨᱭᱟᱹᱲ ᱥᱮ ᱡᱚ ᱠᱚ ᱧᱮᱞ ᱠᱟᱛᱮᱫ ᱜᱮ ᱦᱟᱜ ᱮ ᱠᱤᱨᱤᱧᱟ, ᱚᱠᱟᱴᱟᱜ ᱢᱚᱸᱡᱽ ᱧᱚᱜ ᱧᱮᱞᱚᱜ ᱠᱟᱱᱟ ᱚᱠᱟᱴᱟᱜ ᱤᱭᱟᱹᱜ ᱠᱟᱱᱟ ᱩᱱᱤ ᱫᱚ ᱱᱟᱦᱟᱜ ᱚᱸᱰᱮ ᱫᱚ ᱧᱮᱞᱟ ᱦᱟᱸᱜ ᱠᱤ ᱢᱟᱱᱮ ᱱᱩᱭ ᱫᱚ ᱥᱟᱦᱟᱨ ᱵᱟᱞᱟ ᱠᱟᱱ ᱛᱟᱭᱟ ᱥᱮ ᱵᱤᱱᱟ ᱥᱟᱦᱟᱨ ᱵᱟᱞᱟ ᱥᱮ ᱜᱩᱨᱤᱡ ᱵᱟᱞᱟ ᱠᱟᱱ ᱛᱟᱭᱟ ᱥᱮ ᱥᱟᱦᱟᱨ ᱵᱟᱞᱟ
ᱟᱫᱚ ᱱᱟᱦᱟᱜ ᱚᱱᱠᱟᱱᱟᱜ ᱡᱤᱱᱤᱥ ᱡᱩᱫᱤ ᱵᱚᱱ ᱡᱚᱢᱮᱫ ᱠᱟᱱᱟ ᱟᱵᱚᱣᱟᱜ ᱦᱚᱲᱢᱚ ᱨᱮ ᱟᱫᱚ ᱚᱱᱟ ᱫᱚ ᱢᱤᱫ ᱫᱤᱱ ᱡᱚᱢ ᱛᱮᱫᱚ ᱱᱟᱦᱟᱜ ᱵᱟᱝ ᱪᱤᱠᱟᱹᱜ ᱠᱟᱱᱟ ᱟᱫᱚ ᱵᱟᱹᱭ ᱵᱟᱹᱭᱛᱮ ᱱᱟᱦᱟᱜ ᱚᱱᱟᱫᱚ ᱦᱚᱲᱢᱚ ᱨᱮ ᱦᱟᱸᱜ ᱟᱫᱚ ᱠᱚᱢᱡᱩᱨᱤ ᱠᱚ ᱦᱩᱭᱩᱜ-ᱟ, ᱵᱟᱹᱭ ᱵᱟᱹᱭᱛᱮ ᱟᱡᱟᱨ ᱠᱚ ᱱᱟᱦᱟᱜ ᱟᱫᱚ ᱡᱟᱱᱟᱢᱚᱜ-ᱟ ᱦᱚᱲᱢᱚ ᱨᱮ ᱟᱫᱚ ᱱᱟᱦᱟᱜ ᱚᱱᱮ ᱟᱵᱚ ᱦᱚᱲᱢᱚᱨᱮ ᱚᱱᱠᱟ ᱵᱷᱤᱴᱟᱢᱤᱱ ᱠᱚ ᱵᱟᱭ ᱧᱟᱢᱟ ᱟᱫᱚ ᱦᱚᱲᱢᱚ ᱫᱚᱵᱚᱱ ᱠᱚᱢᱡᱳᱨᱚᱜ ᱠᱟᱱᱟ ᱟᱨ ᱟᱵᱚ ᱱᱮᱛᱟᱨ ᱠᱚ ᱦᱚᱲ ᱫᱚ ᱵᱟᱵᱚᱱ ᱩᱥᱩᱞ ᱦᱚᱸ ᱵᱟᱵᱚᱱ ᱩᱥᱩᱞᱚᱜ ᱠᱟᱱᱟ ᱟᱨ ᱢᱚᱴᱟ ᱦᱚᱸ ᱚᱱᱠᱟ ᱠᱮᱴᱮᱡ ᱛᱮ ᱵᱟᱵᱚᱱ ᱢᱚᱴᱟᱜ ᱠᱟᱱᱟ᱾ ᱛᱚ ᱱᱚᱜ-ᱚ ᱱᱚᱣᱟ ᱡᱚᱢ ᱠᱩ ᱪᱚᱞᱛᱮ ᱛᱮᱜᱮ ᱱᱟᱦᱟᱜ ᱟᱵᱚᱣᱟᱜ ᱨᱳᱜᱽ ᱟᱡᱟᱨ ᱠᱚᱫᱚ ᱱᱟᱦᱟᱜ ᱛᱷᱚᱲᱟᱜᱟᱱ ᱵᱤᱥ ᱵᱟᱹᱲᱛᱤᱜ ᱠᱟᱱᱟ᱾ ᱟᱨ ᱱᱟᱦᱟᱜ ᱥᱮᱫᱟᱭ ᱦᱚᱲ ᱞᱮᱠᱟ ᱢᱟ ᱮᱱᱛᱮᱫ ᱵᱟᱵᱚᱱ ᱡᱚᱢᱮᱫ ᱠᱟᱱ ᱦᱳᱭᱥᱮ᱾
ᱦᱳᱭ ᱜᱚᱝᱠᱮ ᱡᱟᱦᱟᱸ ᱥᱮᱫᱟᱭ ᱦᱚᱲ ᱫᱚ ᱪᱮᱫ ᱠᱚ ᱞᱟᱹᱭᱮᱫ ᱠᱟᱱᱟ ᱯᱩᱨᱟᱹᱴᱟᱜ ᱱᱟᱦᱟᱜ ᱟᱵᱚ ᱮᱠᱫᱚᱢ ᱟᱵᱚ ᱞᱮᱠᱟ ᱠᱟᱛᱮᱫ ᱪᱟᱥ ᱟᱵᱟᱫ ᱠᱟᱛᱮᱫ ᱠᱚ ᱡᱚᱢᱮᱫ ᱠᱟᱱ ᱛᱟᱦᱮᱸᱫ ᱰᱟᱹᱝᱨᱤ ᱛᱮ ᱥᱤᱭᱳᱜ ᱠᱟᱛᱮ ᱰᱟᱹᱝᱨᱤ ᱨᱮᱭᱟᱜ ᱜᱚᱵᱚᱨ ᱥᱟᱨ ᱞᱟᱜᱟᱣ ᱠᱟᱛᱮᱫ, ᱟᱨ ᱠᱤᱪᱷᱩ ᱱᱚᱣᱟ ᱫᱷᱟᱹᱨᱛᱤ ᱨᱮ ᱟᱱᱟᱡᱽ ᱠᱚ ᱛᱮᱭᱟᱨᱮᱫ ᱠᱟᱱ ᱛᱟᱦᱮᱱᱟ ᱮᱠᱫᱚᱢ ᱟᱵᱚ ᱦᱟᱛ ᱛᱮ ᱛᱮᱭᱟᱨ ᱠᱟᱛᱮᱫ ᱱᱚᱣᱟ ᱡᱟᱦᱟᱱ ᱥᱟᱨ ᱠᱚ ᱵᱟᱠᱚ ᱮᱢᱮᱫ ᱠᱟᱱ ᱛᱟᱦᱮᱱᱟ, ᱚᱱᱟ ᱠᱷᱟᱹᱛᱤᱨ ᱜᱮ ᱟᱵᱚᱨᱮᱱ ᱦᱚᱲ ᱫᱚ ᱪᱮᱫ ᱞᱮᱠᱟ ᱠᱚ ᱛᱟᱦᱮᱸ ᱠᱟᱱᱟ ᱦᱚᱲᱢᱚ ᱠᱚ ᱫᱟᱲᱮ ᱛᱟᱜᱽᱲᱟ ᱢᱚᱴᱟ ᱩᱥᱩᱞ, ᱟᱨ ᱚᱱᱠᱟ ᱨᱳᱜᱽ ᱟᱡᱟᱨ ᱠᱚ ᱵᱟᱝ ᱧᱟᱢᱮᱫ ᱠᱚ ᱛᱟᱦᱮᱱᱟ ᱟᱨ ᱥᱮ ᱪᱮᱫ ᱠᱚ ᱢᱮᱱᱟ ᱟᱭᱢᱟ ᱟᱭᱢᱟ ᱫᱤᱱ ᱩᱱᱠᱩ ᱫᱷᱟᱹᱨᱛᱤ ᱨᱮ ᱡᱤᱭᱟᱹᱲ ᱠᱚ ᱛᱟᱦᱮᱱ ᱠᱟᱱ ᱛᱟᱦᱮᱱᱟ ᱥᱮ ᱡᱮᱣᱮᱫ ᱠᱚ ᱛᱟᱦᱮᱱ ᱠᱟᱱ ᱛᱟᱦᱮᱱᱟ ᱢᱟ ᱱᱚᱣᱟ ᱠᱚᱵᱚᱱ ᱡᱚᱢᱮᱫ-ᱟ, ᱛᱚ ᱚᱱᱟ ᱠᱷᱟᱹᱛᱤᱨ ᱜᱮ ᱟᱵᱚ ᱠᱚᱣᱟᱜ ᱪᱮᱫ ᱠᱚ ᱞᱟᱹᱭᱟ ᱚᱱᱟ ᱵᱚᱨᱥᱚᱠᱥᱚ ᱟᱭᱩ ᱠᱩ ᱢᱟ ᱱᱟᱦᱟᱸᱜ ᱵᱟᱹᱭ ᱵᱟᱹᱭᱛᱮ ᱠᱷᱟᱴᱚ ᱦᱮᱡ ᱤᱫᱤᱠᱟᱱ ᱛᱟᱵᱚᱱᱟ ᱦᱟᱸᱜ ᱱᱤᱛᱢᱟ ᱦᱟᱸᱜ᱾
ᱦᱳᱭ ᱜᱚᱢᱠᱮ᱾ ᱥᱮᱫᱟᱭ ᱫᱚ ᱱᱟᱦᱟᱜ ᱩᱱᱠᱩ ᱠᱚ ᱵᱟᱹᱯᱩ ᱛᱟᱠᱚ ᱠᱚ ᱞᱟᱹᱭᱟ ᱟᱞᱮ ᱛᱟᱲᱟᱢ ᱛᱮᱜᱮ ᱱᱟᱦᱟᱜ ᱟᱞᱮ ᱮᱠᱥᱚ ᱠᱤᱞᱳᱢᱤᱴᱟᱨ ᱫᱩᱭ ᱰᱮᱲᱥᱚ ᱠᱤᱞᱳᱢᱤᱴᱟᱨ ᱱᱟᱦᱟᱜ ᱯᱮᱲᱟ ᱠᱚᱞᱮ ᱥᱮᱱᱚᱜ ᱠᱟᱱ ᱛᱟᱦᱮᱱᱟ ᱥᱮᱛᱟᱜ ᱨᱮᱠᱚ ᱩᱰᱩᱠᱚᱜ ᱠᱟᱱ ᱛᱟᱦᱮᱱᱟ ᱫᱟᱜ ᱠᱚ ᱧᱩ ᱠᱟᱛᱮᱫ ᱢᱚᱰᱨᱟ ᱠᱟᱛᱮᱫ ᱛᱷᱚᱲᱟ ᱜᱟᱱ ᱠᱷᱟᱹᱡᱟᱹᱲᱤ ᱥᱮ ᱡᱟᱦᱟᱱᱟᱜ ᱮᱱᱛᱮ ᱛᱟᱵᱮᱱ ᱠᱚ ᱜᱩᱲ ᱠᱩ ᱟᱨ ᱱᱟᱦᱟᱜ ᱚᱱᱠᱟ ᱱᱚᱣᱟ ᱛᱟᱯᱟᱜ ᱛᱟᱯᱟᱜ ᱛᱮᱜᱮ ᱱᱟᱦᱟᱜ ᱩᱱᱠᱩ ᱫᱚᱠᱚ ᱩᱰᱩᱠ ᱠᱟᱛᱮᱫ ᱠᱚ ᱥᱮᱱᱚᱜ ᱠᱟᱱ ᱛᱟᱦᱮᱱᱟ ᱚᱱᱠᱟ ᱜᱮ ᱫᱟᱜ ᱠᱚᱠᱚ ᱧᱩᱭᱟ ᱟᱨᱠᱚ ᱪᱟᱞᱟᱜ-ᱟ, ᱟᱨ ᱱᱮᱛ ᱠᱟᱛᱮᱫ ᱧᱮᱞ ᱠᱚᱵᱮᱱ ᱥᱮ ᱜᱚᱢᱠᱮ ᱟᱵᱚ ᱟᱯᱱᱟᱨ ᱦᱚᱲᱜᱤ ᱟᱵᱚ ᱱᱮᱛ ᱠᱚᱛᱮ ᱱᱟᱦᱟᱜ ᱛᱟᱲᱟᱢ ᱛᱮ ᱡᱟᱦᱟᱸ ᱥᱮᱫ ᱜᱮ ᱜᱤᱫᱽᱨᱟᱹ ᱠᱚᱦᱚᱸ ᱥᱮ ᱟᱵᱚ ᱠᱚᱲᱟ ᱠᱚᱦᱚᱸ ᱥᱮ ᱡᱟᱦᱟᱸᱭ ᱮᱱᱛᱮᱢ ᱠᱩᱞ ᱠᱟᱠᱚᱣᱟ ᱡᱟᱦᱟᱸ ᱥᱮᱫ ᱛᱟᱲᱟᱢ ᱛᱮᱫᱚ ᱱᱟᱦᱟᱜ ᱵᱟᱭ ᱜᱟᱱᱚᱜ-ᱟ᱾ ᱦᱚᱲᱢᱚ ᱠᱚ ᱱᱟᱦᱟᱜ ᱞᱟᱸᱜᱟ ᱜᱚᱫᱚᱜ-ᱟ ᱟᱨ ᱡᱩᱫᱟᱹ ᱜᱮᱢ ᱥᱟᱦᱮᱜᱟ ᱱᱟᱦᱟᱜ ᱟᱫᱚ ᱚᱱᱮ ᱚᱱᱠᱟᱛᱮ ᱟᱨ ᱱᱮᱛᱟᱨ ᱫᱚ ᱦᱟᱺᱰᱤ ᱠᱚ ᱱᱟᱦᱟᱜ ᱟᱹᱰᱤ ᱡᱟᱹᱥᱛᱤ ᱜᱤ ᱧᱟᱢᱚᱜ ᱠᱟᱱᱟ ᱟᱛᱳ ᱠᱚᱨᱮ ᱦᱚᱸ ᱠᱚ ᱦᱟᱺᱰᱤ ᱯᱟᱹᱣᱨᱟᱹᱭ ᱫᱟ᱾ ᱟᱨ ᱱᱟᱦᱟᱜ ᱟᱹᱰᱤ ᱠᱟᱡᱟᱠ ᱠᱚ ᱧᱩᱭᱮᱫ ᱠᱟᱱᱟ ᱟᱫᱚ ᱚᱱᱟᱛᱮ ᱦᱚᱲᱢᱚ ᱠᱚ ᱱᱟᱦᱟᱜ ᱠᱚᱢᱡᱳᱨ ᱠᱟᱱᱟ ᱟᱫᱚ ᱥᱮᱫᱟᱭ ᱠᱚᱣᱟᱜ ᱥᱮᱫᱟᱭ ᱨᱮᱱ ᱦᱚᱲᱟᱜ ᱡᱚᱢ ᱧᱩ ᱟᱨ ᱱᱤᱛᱚᱜ ᱨᱮᱱ ᱦᱚᱲᱟᱜ ᱡᱚᱢ ᱧᱩ ᱟᱫᱚ ᱚᱱᱟ ᱫᱚ ᱵᱟᱝ ᱢᱮᱥᱟᱜ ᱠᱟᱱᱟ᱾ ᱟᱫᱚ ᱥᱮᱫᱟᱭ ᱨᱮᱱ ᱦᱚᱲ ᱥᱮᱞᱮᱜ ᱫᱚᱢ ᱡᱩᱲᱤᱜ-ᱟ, ᱟᱢ ᱫᱚ ᱵᱟᱢ ᱡᱩᱲᱤᱜ-ᱟ ᱱᱚᱜ-ᱚᱭ ᱱᱚᱣᱟ ᱠᱩ
ᱵᱟᱝ ᱡᱳᱨᱮ ᱟᱜ-ᱟ ᱟᱨ ᱱᱮᱛᱟᱨᱟᱜ ᱡᱩᱜᱽ ᱨᱮ ᱪᱮᱫ ᱠᱚ ᱢᱮᱱᱟ ᱜᱚᱢᱠᱮ ᱱᱟᱦᱟᱜ ᱱᱤᱥᱟᱹ ᱡᱤᱱᱤᱥ ᱠᱚᱦᱚᱸ ᱵᱚᱱ ᱵᱟᱹᱲᱛᱤ ᱤᱫᱤ ᱠᱟᱜ-ᱟ᱾ ᱡᱚᱢ ᱛᱮᱭᱟᱜ ᱠᱚ ᱱᱚᱝᱠᱟ ᱟᱭᱢᱟ ᱨᱚ- ᱠᱚᱢ ᱱᱤᱥᱟᱹᱣᱟᱜ ᱢᱮᱱᱟᱜ-ᱟ᱾ ᱱᱤᱛᱭᱟᱜ ᱢᱟ ᱟᱭᱢᱟ ᱜᱮ ᱢᱮᱱᱟᱜ ᱜᱮ ᱢᱮᱱᱠᱷᱟᱱ ᱚᱱᱟ ᱠᱷᱟᱹᱛᱤᱨ ᱟᱨ ᱦᱚᱸ ᱡᱚᱢ ᱦᱚᱸ ᱵᱟᱹᱲᱛᱤ ᱟᱠᱟᱱᱟ᱾ ᱠᱤᱪᱷᱩᱜᱟᱱ ᱠᱟᱹᱴᱤᱡ ᱩᱢᱮᱨ ᱱᱮᱛᱟᱨ ᱠᱷᱚᱱ ᱜᱮ ᱚᱱᱠᱟᱱᱟᱜ ᱟᱵᱚ ᱧᱮᱞ ᱛᱤᱭᱳᱜ ᱦᱩᱭ ᱠᱟᱱᱟ ᱡᱮ ᱠᱟᱹᱴᱤᱡ ᱩᱢᱮᱨ ᱠᱚᱦᱚᱸ ᱠᱚ ᱱᱚᱝᱠᱟ ᱱᱟᱠᱚ᱾ ᱡᱚᱢᱮᱜ-ᱟ ᱠᱚ ᱱᱤᱥᱟᱹ ᱡᱤᱱᱤᱥ ᱱᱚᱣᱟ ᱠᱷᱟᱹᱛᱤᱨ ᱛᱮ ᱩᱱᱠᱩᱣᱟᱜ ᱦᱚᱲᱢᱚ ᱦᱟᱹᱴᱤᱧ ᱟᱜ ᱞᱮᱠᱟᱱᱟᱜ ᱟᱨ ᱚᱱᱠᱟ ᱞᱮᱠᱟᱛᱮ ᱟᱠᱚᱣᱟᱜ ᱡᱟᱦᱟᱸ ᱟᱫᱮ ᱪᱤᱱᱛᱟᱹ ᱟᱲᱮ ᱫᱚ ᱱᱟᱦᱟᱜ ᱵᱟᱹᱭ ᱵᱟᱹᱭ ᱛᱮ ᱠᱚᱢ ᱤᱫᱤᱜ ᱠᱟᱱ ᱛᱟᱠᱚᱣᱟ ᱦᱟᱸᱜ᱾ ᱟᱫᱚ ᱱᱚᱝᱠᱟ ᱞᱮᱠᱟ ᱟᱹᱛᱩ ᱨᱮᱦᱚᱸ ᱠᱤᱪᱷᱩ ᱠᱤᱪᱷᱩ ᱦᱩᱸ
ᱱᱚᱣᱟ ᱫᱚ ᱥᱟᱹᱨᱤ ᱠᱟᱛᱷᱟ ᱜᱮᱞᱤᱧ ᱟᱹᱞᱤᱧ ᱦᱚᱸ ᱟᱹᱞᱤᱧᱟᱜ ᱢᱮᱫ ᱛᱮᱞᱤᱧ ᱧᱮᱞ ᱠᱟᱜ ᱠᱚᱜᱮᱭᱟ᱾ ᱱᱚᱣᱟ ᱡᱟᱦᱟᱸ ᱵᱮᱱ ᱞᱟᱹᱭ ᱠᱮᱫ᱾ ᱠᱟᱹᱴᱤᱡ ᱠᱷᱚᱱ ᱠᱟᱹᱴᱤᱡ ᱠᱟᱹᱴᱤᱡ ᱜᱤᱫᱽᱨᱟᱹ ᱡᱟᱦᱟᱸ ᱫᱚ ᱢᱚᱡᱽ ᱛᱮ ᱩᱱᱠᱩ ᱟᱠᱚᱨᱮᱱ ᱜᱚ-ᱵᱟ- ᱵᱟ ᱢᱟᱱᱮ ᱢᱚᱡᱽ ᱛᱮ ᱩᱱᱠᱩ ᱟᱠᱚᱣᱟᱜ ᱜᱚ-ᱵᱟᱵᱟ ᱠᱷᱚᱡ ᱠᱩ ᱵᱟᱠᱚ ᱤᱭᱟᱹᱣ ᱠᱟᱱᱟ ᱱᱟᱦᱟᱜ ᱦᱟᱱᱮ ᱜᱮ ᱵᱩᱠᱟᱹ ᱦᱟᱣᱮᱫ ᱠᱟᱱ ᱛᱟᱠᱚᱣᱟ ᱱᱟᱦᱟᱜ ᱵᱩᱡᱷᱟᱹᱣ ᱠᱟᱜ ᱵᱮᱱ᱾ ᱦᱳᱭ ᱟᱫᱚ ᱱᱟᱦᱟᱜ ᱠᱚ ᱥᱤᱠᱨᱮᱴ ᱠᱩ, ᱚᱱᱟ ᱵᱤᱲᱤ ᱠᱩ, ᱚᱱᱟ ᱟᱹᱰᱤ ᱟᱸᱴ ᱠᱚ ᱵᱮᱵᱚᱦᱟᱨᱮᱫ ᱠᱟᱱᱟ ᱠᱟᱹᱴᱤᱡ ᱠᱟᱹᱴᱤᱡ ᱜᱤᱫᱽᱨᱟᱹ ᱨᱮᱱᱟᱜ ᱟᱵᱚ ᱵᱟᱯᱞᱟ ᱠᱚᱨᱮ ᱵᱟᱹᱨᱭᱟᱹᱛ ᱠᱚᱨᱮ ᱞᱤᱧ ᱧᱮᱞ ᱟᱠᱟᱫ ᱠᱚᱣᱟ ᱱᱟᱦᱟᱜ᱾ ᱫᱟᱭᱟ ᱜᱮ ᱦᱟᱱᱟᱜ ᱜᱩᱲᱜᱟᱹᱣ ᱵᱟᱲᱟᱭᱟ ᱦᱟᱸᱜ ᱦᱳᱭ ᱥᱮ ᱟᱫᱚ ᱚᱱᱛᱮ ᱟᱯᱮ ᱥᱮᱫ ᱦᱚᱸ ᱚᱱᱠᱟᱜ ᱜᱮ ᱡᱟᱹᱱᱤᱡ ᱫᱟᱭᱟ ᱜᱮ ᱚᱱᱠᱟ ᱠᱩ᱾
ᱦᱳᱭ ᱦᱳᱭ ᱠᱤᱪᱷᱩ ᱠᱤᱪᱷᱩ ᱜᱟᱱ ᱱᱚᱝᱠᱟ ᱚᱱᱠᱟ ᱢᱮᱱᱟᱜ ᱠᱚᱣᱟ ᱜᱤᱫᱽᱨᱟᱹ ᱠᱚ ᱥᱮ ᱵᱷᱟᱴᱠᱟᱣ ᱜᱤᱫᱽᱨᱟᱹ ᱠᱚ ᱱᱚᱝᱠᱟ ᱦᱟᱸᱜ ᱠᱚ ᱧᱮᱞᱚᱜ ᱟᱠᱚ᱾ ᱵᱟᱹᱲᱛᱤ ᱴᱟᱜ ᱫᱚ ᱱᱩᱠᱩ ᱱᱟᱦᱟᱜ ᱡᱟᱦᱟᱸᱭ ᱠᱚ ᱥᱟᱵ ᱠᱮᱴᱮᱡ ᱠᱟᱱᱟ ᱠᱚ ᱱᱩᱠᱩ ᱠᱚᱨᱮᱱ ᱜᱤᱫᱽᱨᱟᱹ ᱜᱮ ᱢᱟᱥ- ᱥᱴᱚᱨ ᱠᱚᱨᱮᱱ ᱡᱤᱞᱤ ᱠᱚᱨᱮᱱ ᱡᱟᱦᱟᱸᱜ ᱱᱩᱠᱩ ᱠᱚᱨᱮᱱ ᱜᱮ ᱱᱟᱦᱟᱜ ᱡᱟᱹᱥᱛᱤ ᱫᱚ ᱱᱚᱝᱠᱟ ᱠᱚ ᱧᱮᱞᱚᱜ-ᱟ᱾
ᱦᱳᱭ ᱜᱚᱢᱠᱮ ᱟᱫᱚ ᱱᱚᱣᱟ ᱟᱵᱚᱣᱟᱜ ᱢᱟ ᱮᱱᱛᱮᱫ ᱮᱱᱛᱮ ᱯᱚᱨᱚᱵᱽ ᱯᱟᱥᱟ ᱠᱚᱨᱮ ᱢᱟᱼᱦᱟᱸᱜ ᱴᱷᱤᱠ ᱜᱮ ᱦᱟᱸᱜ ᱠᱚ ᱵᱚᱱ ᱧᱩ ᱵᱟᱲᱟᱭ ᱮᱫ᱾ ᱠᱟᱱ ᱦᱟᱸᱜ ᱴᱷᱤᱠ ᱜᱮᱭᱟ ᱟᱫᱚ ᱱᱚᱜ-ᱚ ᱱᱚᱣᱟ ᱵᱟᱹᱲᱛᱤ ᱞᱮᱱᱠᱟᱱ ᱜᱮ ᱦᱟᱸᱜ ᱦᱳᱭ ᱜᱚᱝᱠᱮ ᱟᱹᱰᱤ ᱟᱹᱰᱤ ᱥᱟᱨᱦᱟᱣ ᱦᱳᱭ ᱟᱹᱰᱤ ᱟᱭᱢᱟ ᱥᱟᱨ- ᱥᱚᱢᱚᱭ ᱦᱩᱭᱱᱟ ᱛᱟᱦᱚᱞᱮ ᱢᱟ ᱛᱚᱵᱮ ᱟᱹᱰᱤ ᱱᱟᱯᱟᱭ ᱟᱹᱭᱠᱟᱹᱣᱱᱟ ᱟᱵᱮᱱ ᱥᱮᱡ ᱜᱟᱞᱢᱟᱨᱟᱣ ᱠᱟᱛᱮ᱾ ᱟᱹᱰᱤ ᱢᱚᱸᱡᱽ ᱦᱳᱭ ᱛᱚ ᱟᱹᱰᱤ